ᱦᱮᱞᱳ᱾
ᱦᱩᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱦᱚᱜ-ᱚᱭ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱ ᱜᱮᱭᱟ, ᱛᱚ ᱱᱟᱯᱟᱭ ᱵᱟᱲᱟ ᱜᱮᱭᱟᱵᱮᱱ ᱛᱚ?
ᱦᱮᱸ ᱜᱚᱢᱠᱮ ᱱᱤᱭᱟᱹ ᱜᱷᱟᱹᱲᱤ ᱫᱚ ᱱᱟᱯᱟᱭ ᱵᱟᱲᱟ ᱜᱮ ᱾ ᱟᱫᱚ ᱟᱹᱵᱤᱱ ᱜᱮ ᱚᱠᱟᱮ ᱞᱮᱠᱟ? ᱢᱮᱱᱟᱜ ᱵᱤᱱᱟ?
ᱟᱞᱤᱧ ᱦᱚᱸ ᱪᱟᱸᱫᱚ ᱵᱚᱸᱜᱟ ᱟᱜ ᱫᱟᱭᱟ ᱫᱩᱞᱟᱹ ᱛᱮ ᱱᱤᱛᱚᱜ ᱥᱤᱫᱚᱢ ᱫᱚ ᱱᱟᱯᱟᱭ ᱜᱮ ᱥᱮ ᱚᱲᱟᱜ ᱦᱚᱲ ᱠᱚᱦᱚᱸ ᱱᱟᱯᱟᱭ ᱵᱟᱲᱟ ᱜᱮ᱾ ᱢᱮᱱᱟᱜ ᱠᱚᱣᱟ᱾
ᱟᱪᱪᱷᱟ ᱜᱚᱢᱠᱮ ᱟᱹᱰᱤ ᱱᱟᱯᱟᱭ ᱟᱪᱪᱷᱟ ᱜᱚᱢᱠᱮ ᱮᱴᱟᱜ ᱠᱤᱪᱷᱩ ᱫᱚ ᱵᱟᱝ ᱜᱟᱞᱢᱟᱨᱟᱣ ᱠᱟᱛᱮ ᱢᱤᱫᱴᱟᱝ ᱥᱟᱯ ᱟᱨ ᱱᱤᱭᱟᱹ ᱜᱮᱞᱟᱝ ᱜᱟᱞᱢᱟᱨᱟᱣᱟ ᱡᱮ ᱟᱞᱮ ᱫᱚ ᱪᱮᱫ ᱪᱮᱫ ᱡᱚ-ᱵᱤᱞᱤ ᱠᱚ ᱟᱵᱚ ᱢᱟ ᱡᱚ-ᱵᱤᱞᱤ ᱡᱚᱢ ᱟᱵᱚ ᱟᱵᱚ ᱱᱚᱣᱟ ᱥᱚᱢᱟᱪ ᱨᱮ ᱡᱟᱦᱟᱸ ᱫᱟᱨᱮ ᱠᱚ ᱢᱮᱱᱟᱜᱼᱟ, ᱛᱤᱱᱟᱹᱜ ᱞᱟᱹᱠᱛᱤ ᱛᱮᱱᱟᱜ ᱠᱟᱱᱟ ᱥᱮ ᱪᱮᱜ ᱞᱮᱠᱟ ᱠᱟᱛᱮ ᱵᱚᱱ ᱚᱱᱟ ᱠᱚᱵᱚ ᱫᱚᱦᱚᱭᱟ ᱚᱱᱟ ᱠᱚ ᱱᱤᱭᱮ ᱠᱟᱹᱴᱤᱡ
ᱦᱳᱭ ᱦᱳᱭ᱾ ᱜᱚᱝᱠᱮ ᱱᱚᱣᱟ ᱠᱚᱫᱚ ᱞᱟᱦᱟ ᱠᱷᱚᱱ ᱧᱮᱞ ᱟᱹᱜᱩ ᱞᱮᱠᱷᱟ ᱠᱷᱟᱡ ᱞᱟᱦᱟ ᱛᱮᱫᱚ ᱜᱚᱴᱟ ᱡᱟᱭᱜᱟ ᱜᱮ ᱴᱟᱣᱩᱱ ᱨᱮ ᱥᱮ ᱟᱛᱩ ᱴᱚᱞᱟ ᱠᱚᱨᱮ ᱞᱟᱹᱭ ᱜᱟᱱᱚᱜᱼᱟ, ᱜᱩ ᱴᱟ ᱜᱮ ᱵᱩᱨᱩ ᱜᱮ ᱛᱟᱸᱦᱮ ᱞᱮᱱᱟ, ᱥᱮᱫᱟᱭ ᱦᱟᱯᱲᱟᱢ ᱦᱚᱲ ᱠᱚᱜᱮ ᱵᱩᱨᱩ ᱠᱚ ᱢᱟᱜ ᱠᱮᱛᱮᱫ ᱜᱮ ᱚᱲᱟᱜ ᱠᱚᱫᱚ ᱠᱚ ᱵᱮᱱᱟᱣ ᱞᱮᱫᱟ᱾ ᱮᱢᱱᱤ ᱛᱮᱱᱤ ᱵᱟᱡᱟᱨ ᱠᱚᱨᱮ ᱦᱚᱸ ᱧᱮᱞᱚᱜᱼᱟ ᱵᱟᱝᱢᱟ ᱵᱩᱨᱩ ᱠᱚ ᱢᱟ ᱩᱡᱟᱹᱲ ᱵᱟᱲᱟ ᱠᱮᱛᱮᱫ ᱜᱮ ᱠᱟ ᱢᱟᱨᱟᱝ ᱢᱟᱨᱟᱝ ᱯᱷᱟᱞᱟᱴ ᱠᱚ ᱥᱮ ᱢᱟᱨᱟᱝ ᱢᱟᱨᱟᱝ ᱵᱤᱞᱰᱤᱝ ᱠᱚ ᱠᱚ ᱵᱮᱱᱟᱣ ᱠᱟᱫᱟ, ᱱᱚᱛᱮ ᱟᱨᱚ ᱧᱮᱞ ᱞᱮᱠᱷᱟᱡ ᱠᱟᱨᱼᱠᱷᱟᱱᱟ ᱠᱚ ᱦᱚᱸ ᱠᱚ ᱵᱮᱱᱟᱣ ᱠᱟᱫᱟ ᱚᱱᱟ ᱠᱚᱫᱚ ᱛᱚ ᱵᱩᱨᱩ ᱨᱮᱱᱟᱸᱜ ᱚᱱᱟ ᱠᱚᱫᱚ ᱵᱩᱨᱩ ᱨᱮᱱᱟᱸᱜ ᱡᱟᱭᱜᱟ ᱠᱚᱨᱮ ᱜᱮ, ᱛᱚ ᱤᱧ ᱱᱚᱣᱟ ᱜᱤᱧ ᱞᱟᱹᱭᱟ ᱯᱨᱚᱠᱨᱤᱛᱤ ᱡᱩᱫᱤ ᱵᱷᱟᱹᱜᱤ ᱵᱚᱱ ᱫᱚᱦᱚᱭᱟ ᱛᱟᱦᱚᱞᱮ ᱦᱚᱭᱛᱚ ᱡᱩᱫᱤ ᱫᱟᱨᱮ ᱵᱚᱱ ᱢᱟᱜ ᱜᱮᱭᱟ ᱥᱮ ᱡᱟᱦᱟᱸᱱᱟᱜ ᱠᱷᱮᱛᱨᱮ ᱠᱟᱡ ᱨᱮ ᱡᱩᱫᱤ ᱵᱚᱱ ᱞᱟᱜᱟᱭ ᱜᱮᱭᱟ ᱦᱚᱭᱛᱳ ᱡᱮᱢᱚᱱ ᱧᱮᱞ ᱜᱟᱱᱚᱜᱼᱟ ᱫᱟᱠᱟ ᱠᱚ ᱤᱥᱤᱱ ᱵᱟᱲᱟ ᱨᱮᱦᱚᱸ ᱥᱮ ᱥᱮ ᱚᱲᱟᱜ ᱵᱮᱱᱟᱣ ᱠᱚᱨᱮ ᱛᱚ ᱚᱱᱟ ᱯᱚᱠᱠᱷᱮ ᱫᱟᱨᱮ ᱢᱟᱜ ᱞᱟᱦᱟᱨᱮ, ᱚᱱᱟ ᱠᱷᱚᱱ ᱠᱤᱪᱷᱩ ᱠᱤᱪᱷᱩᱩᱜᱟᱱ ᱪᱟᱨᱟ ᱫᱚ ᱚᱱᱟ ᱠᱷᱚᱱ ᱵᱟᱹᱲᱛᱤ ᱧᱚᱜ ᱜᱮ ᱵᱚᱱ ᱨᱚᱦᱚᱭ ᱢᱟ ᱾ ᱚᱱᱟ ᱢᱟᱜ ᱯᱚᱨᱮ ᱡᱟᱛᱮ ᱟᱨᱚ ᱮᱴᱟᱜᱟᱜ ᱫᱟᱨᱮ ᱵᱚᱱ ᱨᱚᱦᱚᱭ ᱫᱟᱲᱮᱜ ᱢᱟ ᱛᱟᱦᱚᱞᱮ ᱠᱷᱟᱱᱡ ᱫᱚ ᱯᱨᱚᱠᱤᱛ ᱨᱮ ᱩᱱᱟᱹᱜᱴᱟ ᱮᱯᱷᱮᱠᱴ ᱡᱤᱱᱤᱥᱴᱟ ᱵᱟᱝ ᱦᱤᱡᱩᱜ ᱛᱟᱵᱚᱱᱟ᱾ ᱵᱟᱠᱷᱟᱱ ᱫᱚ ᱮᱢᱱᱤ ᱛᱮᱜᱮ ᱯᱨᱚᱠᱤᱛᱤᱨ ᱨᱮ ᱮᱯᱷᱮᱠᱴ ᱰᱷᱮᱨ ᱞᱮᱱᱠᱷᱟᱱ ᱱᱟᱱᱟ ᱦᱩᱱᱟᱹᱨ ᱨᱳᱜ ᱠᱚ ᱠᱚ ᱦᱚᱲᱢᱚ ᱠᱚᱨᱮ ᱤᱥ ᱵᱟᱭ ᱥᱩᱴ ᱛᱟᱵᱚᱱᱟᱭ᱾ ᱛᱚ ᱜᱚᱝᱠᱮ ᱟᱢ ᱱᱚᱣᱟ ᱠᱚ ᱤᱫᱤ ᱠᱟ ᱠᱟᱛᱮᱫ ᱛᱤᱱᱟᱹᱜ ᱜᱟᱻᱱᱮᱢ ᱵᱟᱲᱟᱭ ᱛᱟᱞᱟᱝᱟ?
ᱜᱚᱝᱠᱮ ᱡᱟᱦᱟᱸ ᱠᱟᱛᱷᱟ ᱠᱚᱢ ᱢᱮᱱ ᱠᱮᱜᱼᱟ, ᱟᱹᱰᱤ ᱡᱚᱛᱷᱟᱛ ᱠᱟᱛᱷᱟ ᱠᱚᱜᱮᱢ ᱢᱮᱱ ᱠᱮᱫ ᱛᱟᱞᱟᱝᱼᱟ᱾ ᱱᱚᱜᱼᱚᱭ ᱡᱮ ᱟᱵᱚᱣᱟᱜ ᱫᱟᱨᱮ ᱱᱟᱹᱲᱤ ᱠᱚ ᱢᱮᱱᱟᱜᱼᱟ ᱟᱵᱚ ᱫᱚ ᱫᱟ ᱨᱮ ᱱᱟᱹᱲᱤ ᱦᱚᱭᱛᱚ ᱠᱟᱛᱷᱟ ᱨᱮᱠᱚ ᱢᱮᱱᱟ ᱦᱚᱭᱛᱚ ᱵᱤᱨ ᱵᱩᱨᱩ ᱠᱚᱨᱮᱱᱟᱜ ᱫᱟᱨᱮ ᱱᱟᱹᱲᱤ ᱡᱟᱦᱟᱸ ᱠᱚᱨᱮᱜ ᱦᱟᱯᱲᱟᱢ ᱠᱚᱼᱠᱚ ᱢᱮᱱ ᱠᱟᱜᱼᱟ ᱡᱟᱦᱟᱸ ᱟᱵᱚᱣᱟᱜ ᱥᱟᱨᱡᱚᱢ ᱫᱟᱨᱮ ᱠᱟᱱᱟ, ᱚᱱᱟ ᱠᱚ ᱠᱚ ᱢᱮᱱᱟ ᱡᱩᱫᱤ ᱡᱟᱦᱟᱸ ᱛᱤᱱᱟᱹᱜ ᱢᱟᱨᱮ ᱢᱟᱨᱮ ᱥᱟᱨᱡᱚᱢ ᱫᱟᱨᱮ ᱠᱚ ᱛᱟᱸᱦᱮᱱᱟ, ᱚᱱᱠᱟᱱ ᱚᱠᱛᱚ ᱨᱮᱥᱮ ᱚᱱᱠᱟᱱ ᱮᱞᱟ ᱠᱟ ᱡᱟᱭᱜᱟ ᱠᱚᱨᱮ ᱫᱚ ᱫᱟᱜ ᱡᱟᱹᱲᱤ ᱦᱚᱸ ᱚᱱᱟ ᱠᱚ ᱧᱮᱞᱛᱮ ᱱᱟᱯᱟᱭᱼᱱᱟᱯᱟᱭ ᱦᱩᱭᱩᱜᱼᱟ ᱡᱩᱫᱤ ᱵᱚᱱ ᱧᱮᱞᱟ ᱫᱟᱨᱮ ᱱᱟᱹᱲᱤ ᱠᱚᱫᱚ ᱚᱱᱟ ᱠᱚ ᱥᱟᱞᱟᱜ ᱡᱮ ᱦᱚᱸᱜᱼᱚᱭ ᱟᱵᱚ ᱡᱚᱼᱵᱮᱞᱤ ᱵᱚᱱ ᱧᱟ ᱡᱚᱢᱮᱜᱼᱟ, ᱚᱱᱟ ᱠᱚ ᱡᱩᱫᱤ ᱫᱟᱭᱨᱮ ᱠᱚ ᱵᱚᱱ ᱢᱟᱜ ᱡᱚ ᱵᱤᱞᱤ ᱠᱚ ᱛᱟ ᱦᱟᱸᱜ ᱡᱚᱢ ᱠᱚ ᱵᱟᱝᱵᱚᱱ ᱧᱟᱢᱟ ᱱᱮᱛᱟᱨ ᱢᱟᱱ ᱱᱟᱱᱟ ᱦᱚᱨᱟᱹᱢ ᱵᱤᱞᱰᱤᱝ ᱠᱚ ᱵᱮᱱᱟᱣᱮᱜ ᱟᱨ ᱚᱱᱟ ᱠᱚ ᱠᱟᱨᱚᱱ ᱛᱮ ᱵᱤᱨ ᱵᱩᱨᱩ ᱠᱚ ᱢᱟ ᱩᱡᱟᱹᱲᱚᱜ ᱠᱟᱱᱟ, ᱟᱨ ᱥᱟᱶᱛᱮ ᱦᱟᱸᱜ ᱦᱚᱸᱜᱼᱚᱭ ᱡᱟᱦᱟᱸ ᱫᱟᱨᱮ ᱠᱷᱚᱱᱟᱜ ᱟᱵᱚ ᱡᱟᱦᱟᱸ ᱚᱠᱥᱤᱡᱮᱱ ᱵᱚᱱ ᱧᱟᱢᱮᱜᱼᱟ, ᱟᱫᱚ ᱵᱚ ᱩᱡᱟᱹᱲᱚᱜᱼᱟ ᱟᱵᱚ ᱢᱟᱹᱱᱢᱤ ᱫᱚ ᱠᱟᱹᱴᱤᱡ ᱫᱚ ᱵᱟᱧᱪᱟᱜ ᱛᱟᱦᱮᱸ ᱫᱚ ᱠᱟᱹᱡ ᱫᱚ ᱟᱱᱟᱲ ᱫᱚ ᱦᱩᱭᱩᱜ ᱜᱮᱛᱟ ᱠᱚᱣᱟ᱾ ᱱᱟᱱᱟ ᱨᱚᱠᱚᱢᱟᱜ ᱚᱥᱩᱵᱤᱫᱟ ᱨᱮᱵᱚᱱ ᱯᱟᱲᱟᱜᱼᱟ ᱥᱮ ᱡᱚ ᱵᱤᱞᱤ ᱢᱟ ᱚᱱᱮ ᱚᱱᱠᱟᱱ ᱨᱮᱵᱚᱱ ᱯᱟᱲᱟᱜᱼᱟ ᱾ ᱟᱫᱚ ᱱᱚᱣᱟ ᱠᱷᱚᱱᱟᱜ ᱵᱟᱧᱪᱟᱣ ᱞᱟᱹᱜᱤᱫ ᱫᱚ ᱫᱟᱨᱮ ᱫᱟᱨᱮ ᱠᱚ ᱨᱚᱦᱚᱭ ᱦᱩᱭᱩᱜ ᱛᱟᱵᱚᱱᱟ ᱵᱟᱜᱟᱱ ᱠᱚ ᱡᱚᱜᱟᱣ ᱡᱚᱛᱚᱱ ᱟᱪᱪᱷᱟ ᱜᱚᱢᱠᱮ ᱢᱟᱥᱮ ᱞᱟᱹᱭ ᱢᱮ ᱚᱠᱟ ᱞᱮᱠᱱᱟᱜ ᱨᱮ ᱠᱚ ᱨᱚᱦᱚᱭ ᱞᱮᱠᱷᱟᱱ ᱵᱮᱥ ᱨᱚᱦᱚᱭᱟ ᱚᱱᱠᱟᱱᱟᱜ ᱫᱟᱨᱮ ᱠᱚ ᱠᱟᱹᱴᱤᱡ ᱞᱟᱹᱭ ᱛᱟᱞᱟᱝ ᱢᱮ
ᱟᱪᱪᱷᱟ ᱜᱚᱢᱠᱮ ᱟᱹᱰᱤ ᱱᱟᱯᱟᱭ ᱠᱟᱛᱷᱟᱢ ᱞᱟᱹᱭ ᱠᱮᱫᱟ ᱡᱚᱛᱷᱟᱛ ᱛᱩᱠᱞᱤ ᱨᱮᱱᱟᱜ ᱛᱮᱞᱟᱢ ᱨᱩᱟᱹᱲ ᱟᱠᱟᱹᱫᱤᱧᱟ᱾ ᱛᱟᱦᱚᱞᱮ ᱤᱧ ᱟᱞᱮ ᱥᱮᱫ ᱱᱚᱠᱟ ᱧᱮᱞ ᱞᱮᱠᱷᱟᱡ ᱧᱮᱞ ᱞᱮᱠᱷᱟᱡ ᱯᱨᱟᱭ ᱱᱮᱛᱟᱨ ᱫᱩᱧ ᱧᱮᱞᱮᱫ ᱠᱚᱣᱟ ᱥᱤᱜᱩᱱ ᱟᱨ ᱥᱚᱱᱟᱡᱷᱩᱨᱤ ᱚᱱᱟ ᱫᱚ ᱯᱨᱟᱭ ᱦᱚᱲ ᱞᱮ ᱞᱮᱠᱟᱜᱮ ᱱᱤᱡᱮᱨᱟᱜ ᱡᱟᱭᱜᱟ ᱠᱚᱨᱮᱜᱮ ᱡᱟᱦᱟᱸ ᱠᱚᱨᱮ ᱪᱟᱥ ᱵᱟᱝ ᱜᱟᱱᱚᱜ-ᱟ ᱦᱚᱭᱛᱳ ᱥᱮ ᱱᱚᱰᱮ ᱫᱚ ᱪᱟᱥ ᱩᱯᱚᱡᱩᱠᱛᱚ ᱦᱚᱸ ᱵᱟᱫ ᱠᱟᱛᱮᱫ ᱯᱨᱟᱭ ᱥᱮᱜᱩᱱ ᱫᱟᱨᱮ ᱟᱨ ᱥᱚᱱᱟᱡᱷᱤᱨᱤ ᱫᱟᱨᱮᱠᱚ ᱨᱚᱦᱚᱭᱮᱫᱟ ᱚᱱᱟ ᱫᱚ ᱢᱤᱫ ᱥᱮᱫ ᱛᱮᱫᱚ ᱟᱠᱚᱣᱟᱜ ᱢᱟᱱᱮ ᱪᱮᱫ ᱠᱚ ᱞᱟᱹᱭ ᱟ ᱯᱩᱠᱨᱤᱛᱚ ᱯᱚᱠᱠᱷᱮ ᱧᱮᱞ ᱞᱮᱠᱷᱟᱡ ᱫᱚ ᱟᱹᱰᱤ ᱱᱟᱯᱟᱭ ᱜᱮ ᱟᱨ ᱡᱩᱫᱤ ᱱᱚᱛᱮ ᱫᱚ ᱟᱨ ᱢᱤᱫ ᱯᱚᱠᱠᱷᱮ ᱠᱚ ᱧᱮᱞ ᱮᱫᱟ ᱡᱮ ᱟᱠᱚᱣᱟᱜ ᱡᱮ ᱥᱚᱝᱥᱟᱨ ᱠᱚᱨᱮ ᱡᱟᱦᱟᱸ ᱮᱴᱠᱮᱴᱚᱬᱮ ᱠᱚ ᱦᱩᱭᱩᱜ ᱜᱮᱭᱟ ᱯᱚᱭᱥᱟ ᱠᱷᱟᱹᱛᱤᱨ ᱛᱮ ᱡᱟᱜᱮ ᱚᱱᱟ ᱫᱟᱨᱮ ᱟᱹᱠᱷᱨᱤᱧᱟ ᱠᱟᱛᱮ ᱢᱤᱫ ᱵᱟᱨ ᱴᱟᱠᱟ ᱨᱳᱡᱽᱜᱟᱨ ᱦᱩᱭᱩᱜ-ᱟ ᱛᱚ ᱚᱱᱟ ᱦᱚᱸ ᱦᱩᱭᱩᱜ ᱜᱮᱭᱟ ᱛᱚ ᱛᱚ ᱴᱷᱤᱠ ᱫᱟᱨᱮ ᱠᱚ ᱨᱚᱦᱚᱭᱟ ᱚᱱᱟ ᱦᱚᱸ ᱱᱟᱯᱟᱭ ᱠᱟᱛᱷᱟ ᱛᱚ ᱤᱧ ᱦᱚᱸ ᱩᱱᱠᱩᱧ ᱢᱮᱛᱟ ᱠᱚᱣᱟ ᱡᱮ ᱨᱚᱦᱚᱭ ᱫᱚ ᱴᱷᱤᱠ ᱜᱮ ᱡᱚᱠᱷᱚᱱ ᱯᱮ ᱟᱹᱠᱷᱨᱤᱧᱟ ᱚᱱᱟ ᱞᱟᱦᱟᱨᱮ ᱡᱟᱛᱮ ᱮᱴᱟᱜᱟᱜ ᱫᱟᱨᱮ ᱠᱚ ᱨᱚᱦᱚᱭ ᱦᱚᱴᱚ ᱠᱟᱛᱮᱫ ᱯᱮ ᱟᱹᱠᱷᱨᱤᱧ ᱢᱟ ᱚᱱᱟ ᱠᱚᱫᱚ᱾
ᱦᱮᱸ ᱜᱚᱢᱠᱮ ᱟᱹᱰᱤ ᱡᱚᱛᱷᱟᱛ ᱢᱟ ᱱᱟᱯᱟᱭ ᱠᱟᱛᱷᱟ ᱠᱟᱱ ᱜᱮᱭᱟ ᱟᱫᱚ ᱫᱟᱨᱮ, ᱱᱟᱹᱲᱤ, ᱚᱱᱠᱟ ᱠᱟᱛᱮ ᱵᱚᱱ ᱵᱟᱧᱪᱟᱣ ᱮᱫᱟ ᱨᱚᱦᱚᱭ ᱥᱮ ᱚᱱᱟ ᱠᱷᱚᱱᱟᱜ ᱡᱟᱦᱟᱸ ᱵᱚᱱ ᱫᱟᱨᱮ ᱠᱚᱵᱚᱱ ᱨᱚᱦᱚᱭᱮᱫ-ᱟ ᱟᱫᱚ ᱚᱱᱟ ᱠᱚ ᱡᱚᱠᱷᱚᱱ ᱦᱟᱨᱟᱜ-ᱟ ᱠᱟᱹᱴᱤᱡ ᱚᱱᱟ ᱠᱚ ᱫᱟᱨ ᱨᱮ ᱟᱠᱷᱨᱤᱧ ᱠᱟᱛᱮᱫ ᱡᱟᱦᱟᱸ ᱠᱟᱴ ᱠᱚ ᱰᱟᱹᱨ ᱵᱟᱲᱟ ᱠᱚ ᱛᱟᱦᱮᱱᱟ ᱟᱭᱢᱟ ᱠᱟᱹᱢᱤ ᱠᱟᱴ ᱠᱚᱫᱚ ᱱᱟᱱᱟ ᱨᱚᱠᱚᱢ ᱡᱟᱱᱟᱞᱟ ᱠᱟᱯᱟᱴ ᱵᱚᱱ ᱵᱮᱱᱟᱣ ᱮᱫᱟ ᱟᱨ ᱟᱭᱢᱟ ᱡᱤᱱᱤᱥ ᱟᱨ ᱚᱱᱟ ᱚᱱᱟ ᱫᱚ ᱥᱟᱦᱟᱱ ᱦᱤᱥᱟᱹᱵ ᱛᱮᱵᱚᱱ ᱵᱮᱵᱚᱦᱟᱨ ᱮᱫᱟ᱾ ᱦᱮᱸᱥᱮ ᱟᱫᱚ ᱦᱚᱜ-ᱚᱭ ᱡᱮ ᱱᱚᱣᱟ ᱟᱵᱚ ᱜᱮ ᱫᱟᱨᱮ ᱱᱟᱹᱲᱤ ᱜᱮᱵᱚᱱ ᱵᱮᱵᱚᱦᱟᱨ ᱮᱫᱟ ᱚᱱᱟ ᱫᱟᱨᱮ ᱫᱚ ᱟᱭᱢᱟ ᱞᱮᱠᱟ ᱟᱵᱚ ᱚᱱᱟᱛᱮ ᱦᱚᱸᱜ-ᱚᱭ ᱡᱩᱫᱤ ᱱᱚᱝᱠᱟ ᱟᱵᱚ ᱵᱚᱱ ᱢᱚᱱᱮᱭᱟ ᱡᱮ ᱫᱟᱨᱮ ᱱᱟᱹᱲᱤ ᱫᱟᱨᱮ ᱱᱟᱹᱲᱤ ᱥᱮ ᱯᱨᱚᱛᱛᱮᱠᱴᱤ ᱦᱚᱲ ᱡᱩᱫᱤ ᱢᱤᱫᱴᱟᱝ ᱠᱟᱛᱮᱫ ᱫᱟᱨᱮ ᱵᱚᱱ ᱨᱚᱦᱚᱭ ᱫᱟᱲᱮᱭᱟᱜ-ᱟ ᱫᱤᱱᱟᱹᱢ ᱫᱟᱨᱮ ᱫᱚ ᱰᱷᱮᱨ ᱪᱟᱞᱟᱜ-ᱟ᱾ ᱥᱮ ᱚᱱᱟ ᱠᱷᱚᱱᱟᱜ ᱜᱮ ᱟᱵᱚᱣᱟᱜ ᱡᱚᱢ ᱧᱩᱩ ᱱᱟᱱᱟ ᱨᱚᱠᱚᱢ ᱯᱩᱭᱥᱟᱹ ᱠᱚᱦᱚᱸ ᱵᱚᱱ ᱟᱨᱡᱟᱣ ᱫᱟᱲᱮᱭᱟᱜ-ᱟ ᱟᱵᱚᱱ ᱯᱚᱨᱤᱵᱮᱥ ᱦᱚᱸ ᱡᱟᱦᱟᱸ ᱢᱮᱱᱟᱜ ᱛᱟᱵᱚᱱᱟ ᱚᱱᱟ ᱦᱚᱸ ᱵᱷᱟᱜᱮ ᱛᱟᱦᱮᱱ ᱛᱟᱵᱚᱱᱟ ᱚᱱᱠᱟ ᱦᱮᱸ ᱱᱚᱣᱟ ᱜᱮ ᱫᱚᱦᱚ ᱦᱩᱭᱩᱜ ᱛᱟᱵᱚᱱᱟ᱾
ᱦᱳᱭ ᱜᱚᱝᱠᱮ ᱟᱹᱰᱤ ᱱᱟᱯᱟᱭ ᱠᱟᱛᱷᱟ, ᱟᱨᱚ ᱤᱧ ᱧᱮᱞ ᱠᱟᱫᱟᱹᱧ ᱡᱮ ᱢᱤᱫᱴᱮᱱ ᱫᱟᱨᱮ ᱨᱮ ᱡᱮ ᱚᱠᱥᱤᱡᱮᱱ ᱜᱮ ᱮᱢᱟ ᱚᱱᱠᱟ ᱠᱟᱛᱷᱟ ᱦᱚᱸ ᱵᱟᱝ ᱠᱟᱱᱟ ᱢᱤᱫᱴᱮᱱ ᱫᱟᱨᱮ ᱠᱷᱚᱱ ᱟᱹᱛᱷᱟᱹᱱ ᱠᱤᱪᱷᱩ ᱡᱤᱱᱤᱥ ᱧᱟᱢᱚᱜ-ᱟ᱾ ᱦᱳᱭᱛᱳ ᱱᱚᱝᱠᱟ ᱧᱮᱞ ᱜᱟᱱ ᱱᱚᱜ-ᱚᱭ ᱡᱤᱵᱽᱡᱤᱭᱟᱹᱞᱤ ᱠᱚᱦᱚᱸ ᱫᱟᱨᱮ ᱱᱟᱹᱲᱤ ᱠᱟᱛᱮᱫ ᱜᱮ ᱛᱟᱦᱮᱱᱟ ᱱᱚᱛᱮ ᱛᱤᱡᱩ ᱠᱚᱦᱚᱸ ᱫᱟᱨᱮ ᱱᱟᱹᱲᱤ ᱵᱷᱚᱨᱥᱟ ᱠᱚ ᱛᱟᱦᱮᱱᱟ ᱦᱳᱭᱛᱚ ᱪᱮᱬᱮ ᱜᱮ ᱫᱟᱨᱮ ᱱᱟᱹᱲᱤ ᱵᱷᱚᱨᱥᱟ ᱵᱚᱨᱥᱟ ᱠᱚ ᱛᱟᱦᱮᱱᱟ ᱡᱟᱦᱟᱱᱟᱜ ᱡᱚ ᱵᱤᱞᱤ ᱠᱚ ᱡᱚᱢ ᱞᱟᱹᱜᱤᱫ ᱦᱚᱸ ᱚᱱᱟ ᱫᱟᱨᱮ ᱱᱟᱹᱲᱤ ᱵᱷᱚᱨᱥᱟ ᱜᱮ ᱛᱟᱦᱮᱱ ᱞᱟᱹᱜᱤᱫ ᱦᱚᱸ ᱫᱟᱨᱮ ᱱᱟᱹᱲᱤ ᱵᱷᱚᱨᱥᱟ ᱜᱮ ᱦᱚᱭᱛᱳ ᱡᱚᱫᱤ ᱚᱱᱟ ᱡᱚᱫᱤ ᱟᱵᱚ ᱵᱚᱱ ᱢᱟᱜ ᱠᱮᱫᱟ ᱥᱮᱵᱚᱱ ᱟᱹᱠᱷᱨᱤᱧ ᱠᱮᱫᱟ ᱢᱤᱫ ᱥᱮᱫ ᱛᱮ ᱦᱚᱭᱛᱳ ᱩᱯᱚᱠᱟᱨ ᱮᱱᱟ ᱵᱚᱱ ᱦᱚᱭᱛᱚ ᱥᱤᱞᱯᱤᱧ ᱥᱮ ᱚᱲᱟᱜ ᱵᱚᱱ ᱵᱮᱱᱟᱣ ᱠᱮᱫᱟ ᱛᱚ ᱢᱤᱫ ᱥᱮᱫ ᱠᱷᱚᱡ ᱫᱚᱭ ᱠᱷᱚᱛᱤ ᱠᱮᱫ ᱛᱟᱵᱚᱱᱟᱭ᱾ ᱛᱚ ᱱᱚᱣᱟ ᱠᱚ ᱪᱤᱱᱛᱟᱹ ᱵᱷᱟᱵᱽᱱᱟ ᱞᱟᱦᱟᱨᱮ ᱞᱟᱦᱟ ᱫᱟᱨᱮ ᱱᱟᱹᱲᱤ ᱠᱚ ᱡᱟᱛᱮ ᱦᱚᱨᱚ ᱦᱚᱨᱚ ᱜᱮ ᱥᱮ ᱚᱝᱠᱟ ᱡᱩᱫᱤ ᱟᱵᱚ ᱦᱚᱸ ᱯᱚᱪᱟᱨ ᱠᱟᱛᱮ ᱵᱚᱱ ᱞᱟᱹᱭᱟ ᱵᱟᱝᱢᱟ ᱡᱚᱛᱚ ᱦᱚᱲ ᱟ ᱛᱩ ᱟᱹᱛᱩ ᱦᱚᱭᱛᱚ ᱡᱟᱦᱟᱸᱱᱟᱜ ᱫᱟᱨᱮ ᱠᱚᱫᱚ ᱨᱚᱦᱚᱭ ᱛᱟᱵᱚᱱ ᱯᱮ ᱜᱮ, ᱛᱟᱦᱚᱞᱮ ᱠᱷᱟᱡ ᱟᱹᱰᱤ ᱡᱚᱛᱷᱟᱛ ᱠᱚᱜ ᱛᱟᱵᱚᱱᱟ᱾
ᱦᱚᱸ ᱜᱚᱝᱠᱮ ᱱᱚᱣᱟ ᱢᱟ ᱥᱟᱹᱨᱤ ᱠᱟᱛᱷᱟ ᱜᱮ ᱠᱟᱱᱟ᱾
ᱢᱤᱫᱴᱟᱝ ᱟᱵᱚ ᱡᱟᱦᱟᱸ ᱪᱮᱬᱮ ᱪᱩᱯᱲᱤᱜ ᱠᱚ ᱢᱮᱱᱟᱜ ᱠᱚᱣᱟ, ᱩᱱᱠᱩᱣᱟᱜ ᱟᱫᱚ ᱫᱟᱨᱮ ᱠᱚᱨᱮ ᱜᱮᱠᱚ ᱵᱮᱱᱟᱣᱟ, ᱟᱫᱚ ᱚᱱᱟ ᱫᱟᱨᱮ ᱠᱚᱦᱚᱸ ᱡᱩᱫᱤ ᱟᱵᱚ ᱵᱚᱱ ᱢᱟᱜ ᱯᱷᱟᱨᱪᱟᱭᱟ ᱠᱟᱱ ᱛᱟᱠᱚᱣᱟ᱾ ᱩᱱᱠᱩ ᱢᱤᱫᱴᱟᱝ ᱢᱤᱫᱴᱟᱝ ᱯᱚᱨᱤᱵᱮᱥ ᱡᱟᱦᱟᱸ ᱫᱚ ᱪᱮᱬᱮ ᱪᱩᱯᱤᱲᱤᱡ ᱟᱵᱚ ᱱᱚᱣᱟ ᱫᱷᱟᱨ ᱛᱤ ᱯᱩᱨᱤ ᱨᱮ ᱟᱹᱰᱤ ᱢᱚᱸᱡᱽ ᱠᱚ ᱧᱮᱞᱚᱜᱼᱟ ᱥᱮ ᱠᱤᱪᱤᱨ ᱢᱤᱪᱤᱨ ᱠᱚ ᱨᱟᱜᱟ ᱢᱤᱫᱴᱟᱝ ᱱᱟᱯᱟᱭ ᱢᱤᱫᱴᱟᱝ ᱱᱟᱯᱟᱭ ᱵᱩᱡᱷᱟᱹᱜᱼᱟ, ᱟᱸᱡᱚᱢ ᱡᱚᱝ ᱛᱮ ᱚᱝᱠᱟ ᱟᱫᱚ ᱚᱱᱟᱛᱮ ᱫᱟᱨᱮ ᱱᱟᱹᱲᱤ ᱫᱚ ᱟᱵᱚᱣᱟᱜ ᱫᱚ ᱵᱟᱧᱪᱟᱣ ᱫᱚᱦᱚ ᱜᱮ ᱮᱠᱟᱞ ᱞᱟᱠᱛᱤᱭᱟ ᱥᱟᱶ ᱛᱮ ᱡᱟᱦᱟᱸ ᱱᱩᱠᱩ ᱡᱤᱵᱽ ᱡᱤᱭᱟᱹᱞᱤ ᱠᱚ ᱢᱮᱱᱟᱜ ᱠᱚᱣᱟ ᱩᱱᱠᱩ ᱡᱚᱜᱟᱣ ᱡᱚᱛᱚᱱ ᱥᱮ ᱩᱯᱟᱭ, ᱡᱮ ᱚᱱᱠᱟᱱᱟᱜ ᱟᱨᱠᱤ ᱩᱭᱦᱟᱹᱨ ᱵᱷᱟᱵᱽᱱᱟ ᱛᱟᱦᱮᱸ ᱞᱮᱱᱠᱷᱟᱱ ᱟᱰᱤ ᱜᱮ ᱵᱷᱟᱜᱮᱭᱟ, ᱡᱟᱛᱮ ᱟᱵᱚ ᱱᱚᱣᱟ ᱯᱚᱨᱤᱵᱮᱥ ᱢᱤᱫᱴᱟᱝ ᱟᱵᱚ ᱨᱮᱱ ᱯᱳ ᱯᱚᱝᱲᱟ, ᱯᱳ ᱯᱳ ᱯᱚᱝᱲᱟ ᱠᱚ ᱱᱟᱯᱟᱭ ᱵᱷᱟᱵᱽ ᱪᱤᱱᱛᱟᱹ ᱵᱷᱟᱵ ᱵᱟᱱᱟ ᱪᱮ ᱥᱩᱥᱛᱷᱚ ᱠᱚ ᱛᱟᱦᱮᱸᱱ ᱢᱟ, ᱚᱱᱟ ᱚᱱᱟ ᱠᱷᱟᱹᱛᱤᱨ
ᱦᱳᱭ ᱜᱚᱝᱠᱮ ᱟᱹᱰᱤ ᱱᱟᱯᱟᱭ ᱠᱟᱛᱷᱟ᱾ ᱟᱨᱚ ᱱᱚᱝᱠᱟ ᱠᱟᱛᱮ ᱧᱮᱞᱚᱜ ᱠᱟᱱᱟ ᱯᱚᱨᱤᱵᱮᱥ ᱡᱮ ᱵᱟᱹᱲᱤᱡᱚᱜ ᱠᱟᱱ ᱛᱟᱵᱚᱱᱟ ᱱᱚᱜᱼᱚᱭ ᱡᱮ ᱱᱮ ᱴᱟᱭ ᱰᱤᱡᱤᱴᱮᱞ ᱡᱩᱜᱽ ᱨᱮ ᱫᱟᱨᱮ ᱠᱚ ᱢᱟᱜ ᱩᱭᱦᱟᱹᱨ ᱠᱟᱛᱮ ᱚᱝᱠᱟ ᱚᱲᱟᱜ ᱠᱚᱠᱚ ᱵᱮᱱᱟᱣ ᱮᱫᱟ ᱵᱤᱞᱰᱤᱝ ᱠᱚ ᱢᱟᱨᱟᱝ ᱢᱟᱨᱟᱝ ᱠᱚ ᱛᱮᱭᱟᱨᱫᱟ ᱠᱟᱨᱠᱷᱟᱱᱟ ᱠᱚ ᱛᱮᱭᱟᱨᱫᱟ ᱟᱨᱦᱚᱸ ᱱᱚᱛᱮ ᱠᱟᱨᱠᱷᱟᱱᱟ ᱵᱟᱫ ᱠᱟᱛᱮ ᱧᱮᱞ ᱦᱚᱸ ᱜᱟᱱᱚᱜ ᱜᱮᱭᱟ ᱚᱱᱟ ᱜᱟᱹᱰᱤ, ᱢᱚᱴᱚᱨ ᱡᱟᱛᱮ ᱚᱱᱮ ᱡᱮᱢᱚᱱ ᱤᱧᱡᱤᱱ ᱨᱮ ᱥᱩᱱᱩᱢ ᱫᱩᱞ ᱟᱛᱮᱜ ᱡᱮ ᱚᱱᱮ ᱡᱮ ᱫᱷᱩᱣᱟᱹ ᱠᱚ ᱚᱰᱩᱠ ᱠᱚᱜ-ᱟ ᱚᱱᱟ ᱛᱮᱜᱮ ᱛᱤᱱ ᱠᱤᱪᱷᱩ ᱟᱵᱚᱣᱟᱜ ᱡᱮ ᱱᱚᱜ-ᱚᱭ ᱯᱚᱠᱨᱤᱛᱤ ᱛᱮ ᱵᱟᱹᱲᱤᱡᱮᱜ ᱛᱟᱵᱚᱱᱟ ᱠᱟᱨᱚᱱ ᱚᱱᱟ ᱠᱚ ᱠᱷᱟᱹᱛᱤᱨ ᱛᱮ ᱫᱟᱜ ᱡᱟᱹᱲᱤ ᱴᱷᱤᱠ ᱴᱷᱟᱠ ᱵᱟᱝ ᱦᱩᱭᱩᱜ ᱠᱟᱱᱟ᱾ ᱵᱟᱝᱢᱟ ᱱᱮᱛᱟᱨ ᱥᱤᱛᱩᱝ ᱫᱤᱱ ᱦᱚᱸ ᱦᱟᱱᱟ ᱯᱷᱳᱴᱴᱤ ᱯᱷᱟᱭᱤᱵ ᱰᱤᱜᱽᱨᱤ, ᱯᱷᱤᱯᱴᱤ ᱯᱚᱡᱡᱚᱱ ᱛᱚ ᱛᱟᱯᱢᱟᱛᱨᱟ ᱨᱟᱠᱟᱵ ᱠᱟᱱ ᱛᱟᱵᱚᱱᱟ᱾ ᱟᱫᱷᱮᱠ ᱟᱫᱷᱮᱠ ᱡᱟᱭᱜᱟ ᱨᱮ ᱦᱚᱸ ᱦᱚᱲᱢᱚ ᱯᱚᱠᱷᱮ ᱦᱚᱸ ᱟᱹᱰᱤ ᱚᱥᱩᱵᱤᱫᱷᱟ ᱨᱮ ᱠᱚ ᱧᱩᱨᱩᱜ ᱠᱟᱱ ᱛᱟᱵᱚᱱᱟ, ᱵᱟᱝᱢᱟ ᱦᱤᱱᱟᱹ ᱱᱤᱭᱟᱹ ᱨᱳᱜᱽ ᱠᱷᱳᱠ ᱦᱩᱭᱩᱜ ᱠᱟᱱ ᱛᱟᱠᱚᱣᱟ᱾ ᱞᱟᱦᱟ ᱛᱮᱫᱚ ᱵᱟᱝᱢᱟ ᱟᱨᱚ ᱠᱚ ᱞᱟᱹᱭᱟ ᱥᱮ ᱪᱮᱫ ᱠᱚᱭᱞᱟ ᱥᱮ ᱡᱟᱞᱟᱱ ᱠᱟᱴ ᱠᱚᱛᱮ ᱜᱮ ᱴᱨᱮᱱ ᱪᱟᱞᱟᱜ ᱠᱟᱱ ᱛᱟᱦᱮᱸᱫ, ᱜᱚᱝᱠᱮ ᱱᱚᱣᱟ ᱠᱚᱫᱚ ᱛᱤᱱᱟᱹᱜ ᱴᱟᱜ ᱥᱟᱹᱨᱤ ᱥᱮ ᱵᱟᱝ ᱜᱮ?
ᱦᱮᱸ ᱜᱚᱝᱠᱮ ᱱᱚᱣᱟ ᱞᱟᱦᱟ ᱛᱮᱢᱟ ᱱᱚᱝᱠᱟ ᱤᱭᱟᱹ ᱠᱚ ᱵᱟᱝ ᱛᱟᱦᱮᱸ ᱠᱟᱱᱟ, ᱡᱟᱦᱟᱸ ᱴᱨᱮᱱ ᱪᱟᱞᱟᱜ ᱛᱟᱦᱮᱸᱜ ᱴᱨᱮᱱ ᱠᱟᱛᱷᱟ ᱵᱤᱱ ᱢᱮᱱ ᱠᱮᱜ -ᱟ, ᱦᱟᱸᱜ ᱥᱮᱫᱟᱭ ᱢᱟ ᱞᱟᱦᱟ ᱛᱮᱫᱚ ᱢᱟᱲᱟᱝ ᱛᱮᱢᱟ ᱫᱚ ᱡᱟᱦᱟᱸ ᱟᱵᱚ ᱠᱚᱭᱞᱟ ᱵᱚᱱ ᱢᱮᱛᱟᱜ ᱠᱟᱱᱟ ᱠᱚᱭᱞᱟ ᱥᱮ ᱡᱟᱞᱟ ᱱᱤ, ᱟᱨ ᱠᱚᱭᱞᱟ ᱛᱮᱜᱮ ᱴᱨᱮᱱ ᱫᱚ ᱦᱟᱸᱜ ᱪᱟᱞᱟᱜ ᱠᱟᱱ ᱛᱟᱦᱮᱸᱱᱟ᱾ ᱟᱫᱚ ᱦᱚᱸᱜᱼᱚᱭ ᱵᱚᱱ ᱤᱭᱟᱹᱭᱮᱫᱟ ᱫᱟᱨᱮ ᱱᱟᱹᱲᱤ, ᱫᱟᱨᱮ ᱱᱟᱹᱲᱤ ᱡᱩᱫᱤ ᱵᱟᱧᱪᱟᱣ ᱛᱟᱦᱮᱱ ᱠᱷᱟᱱ᱾ ᱛᱟᱦᱮᱸ ᱡᱟᱦᱟᱸ ᱡᱟᱦᱟᱸ ᱥᱤᱛᱩᱝ ᱨᱮ, ᱡᱟᱦᱟᱸ ᱢᱟᱨᱟᱝ ᱢᱟᱨᱟᱝ ᱫᱟᱲᱮ ᱫᱟᱨᱮ ᱫᱟᱨᱮᱢᱟ ᱛᱚᱱᱚᱝ ᱵᱟᱲᱮ ᱫᱟᱨᱮ, ᱮᱢᱟᱱ ᱟᱭᱢᱟ ᱦᱮᱱᱟᱜ ᱦᱚᱭᱛᱳ ᱵᱟᱹᱨᱩ ᱫᱟᱨᱮ ᱠᱚᱦᱚᱸ ᱚᱱᱟ ᱥᱤᱛᱳᱝ ᱫᱤᱱ ᱨᱮ ᱡᱟᱦᱟᱸ ᱠᱟᱹᱢᱤ ᱞᱟᱜᱟ ᱦᱚᱲᱢᱚ ᱨᱮ ᱥᱮ ᱦᱚᱭ, ᱟᱵᱚ ᱡᱮ ᱚᱱᱮ ᱦᱚᱭ ᱵᱚᱱ ᱧᱟᱢᱟ᱾ ᱚᱱᱟ ᱟᱹᱰᱤ ᱱᱟᱯᱟᱭ ᱥᱮ ᱫᱟᱨᱮ ᱩᱢᱩᱞ ᱨᱮ ᱫᱩᱲᱩᱵ ᱡᱤᱨᱟᱹᱜᱼᱼ ᱜᱟᱱᱚᱜ ᱛᱟ ᱱᱚᱝᱠᱟ, ᱟᱹᱰᱤ ᱢᱟᱹᱱᱢᱤ ᱠᱚ ᱦᱚᱲ ᱦᱚᱯᱚᱱ ᱠᱚ ᱟᱹᱰᱤᱜᱮ ᱥᱚᱦᱚᱫᱮᱫ ᱠᱚᱣᱟᱭ᱾ ᱚᱱᱟᱛᱮ ᱮᱠᱟᱞ ᱵᱟᱪᱠᱟᱣ ᱫᱚᱦᱚ ᱫᱚ ᱞᱟᱹᱠᱛᱤ ᱠᱟᱱᱟ ᱜᱚᱝᱠᱮ᱾
ᱦᱳᱭ ᱜᱚᱝᱠᱮ ᱟᱹᱰᱤ ᱱᱟᱯᱟᱭ ᱠᱟᱛᱷᱟ᱾ ᱟᱨᱚ ᱧᱮᱞᱚᱜ ᱠᱟᱱᱟ ᱯᱚᱠᱨᱤᱛᱤ ᱵᱟᱹᱲᱤᱡᱚᱜ ᱠᱷᱟᱹᱛᱤᱨᱼᱼ ᱛᱮ, ᱦᱚᱜᱚᱭ‌ ᱡᱮ ᱯᱞᱟᱥᱴᱤᱠ ᱡᱟᱦᱟᱸ ᱵᱟᱝ ᱛᱟ ᱦᱟᱸ ᱨᱮᱠᱚ ᱜᱤᱰᱤᱭᱮᱫ ᱛᱟᱵᱚᱱᱟ᱾ ᱦᱳᱭᱛᱚ ᱠᱮᱨᱤ ᱵᱮᱜᱽ ᱠᱚ, ᱚᱱᱟ ᱠᱚ ᱡᱟᱛᱮ ᱱᱤᱨᱫᱤᱥᱴᱚ ᱡᱮ ᱥᱚᱨᱠᱟᱨ ᱛᱚᱨᱚᱯᱷ ᱠᱷᱚᱱ ᱢᱮᱱᱟᱜ ᱜᱮᱭᱟ ᱰᱟᱥᱴᱵᱤᱱ ᱠᱚ᱾ ᱚᱱᱟ ᱠᱚᱨᱮ ᱠᱚ ᱜᱤᱰᱤ ᱞᱮᱠᱷᱟᱡ ᱟᱹᱰᱤ ᱱᱟᱯᱟᱭ ᱠᱚᱜ ᱛᱟᱵᱚᱱᱟ ᱾ ᱦᱳᱭᱛᱳ ᱦᱟᱸᱰᱮ ᱱᱟᱸᱰᱮ ᱜᱤᱰᱤ ᱠᱷᱟᱹᱛᱤᱨ ᱛᱮ ᱚᱱᱟ ᱟᱵᱚᱨᱡᱚᱱᱟ ᱪᱟᱞᱟᱜ ᱠᱟᱱᱟ᱾ ᱱᱟᱞᱟ ᱨᱮᱠᱚ, ᱱᱟᱞᱟ ᱱᱟᱞᱟᱛᱮ ᱜᱟᱹᱰᱭᱟᱹ ᱚᱸᱰᱮ ᱡᱮ ᱚᱱᱮ ᱢᱤᱫᱴᱮᱱ ᱟᱵᱚᱨᱡᱚᱱᱟ ᱠᱷᱚᱱ ᱢᱤᱴᱮᱱ ᱡᱮ ᱫᱩᱥᱼᱼ ᱮᱴᱟᱜ ᱨᱚᱠᱚᱢ ᱢᱤᱴᱮᱱ ᱵᱟᱹᱲᱤᱡ ᱡᱤᱱᱤᱥ ᱥᱨᱤᱥᱴᱤᱜ ᱠᱟᱱᱟ ᱾ᱦᱚᱳᱭᱛᱳ ᱚᱱᱟ ᱡᱤᱱᱤᱥ ᱛᱮᱜᱮ ᱦᱚᱳᱭᱛᱳ ᱛᱮᱦᱮᱧ ᱥᱟᱱᱛᱟᱲ ᱦᱚᱲ ᱛᱚ, ᱞᱟᱦᱟ ᱠᱷᱚᱱ ᱜᱮ ᱰᱟᱺᱝᱨᱤ ᱢᱮᱨᱚᱢ ᱠᱚᱫᱚ ᱢᱮᱱᱟᱜ ᱠᱚᱛᱟ ᱵᱚᱱᱟ᱾ ᱦᱳᱭᱛᱚ ᱚᱱᱟ ᱫᱟᱜ ᱜᱮᱠᱚ ᱧᱩ ᱠᱮᱫᱟ᱾ ᱛᱚ ᱚᱱᱟ ᱫᱟᱜ ᱧᱩ ᱠᱷᱟᱹᱛᱤᱨ ᱛᱮ ᱤᱛᱷᱮᱱ ᱠᱤᱪᱷᱩ ᱟᱠᱚᱣᱟᱜ ᱦᱚᱲᱢᱚᱨᱮ ᱮᱯᱷᱮᱠᱴ ᱯᱟᱲᱟᱜ ᱠᱟᱱ ᱛᱟᱠᱚᱣᱟ᱾ ᱡᱮᱦᱮᱛᱩ ᱩᱱᱠᱩ ᱪᱤᱠᱤᱥᱥᱟ ᱠᱷᱮᱛᱨᱮ ᱳ ᱚᱱᱟᱼᱼ ᱵᱟᱠᱚ ᱵᱮᱥᱚᱜ ᱞᱟᱹᱜᱤᱫᱚᱜ ᱠᱟᱱᱟ᱾ ᱨᱟᱱ ᱢᱩᱨᱜᱟᱹᱱ ᱠᱟᱛᱮᱜ ᱦᱚᱸ ᱩᱱᱠᱩ ᱵᱟᱠᱚ ᱵᱮᱥᱚᱜ ᱞᱟᱹᱜᱤᱫᱚᱜ ᱠᱟᱱ ᱛᱟᱵᱚᱱᱟ᱾
ᱦᱮᱸ ᱜᱚᱝᱠᱮ ᱱᱚᱣᱟ ᱢᱟᱼᱼ ᱟᱹᱰᱤ ᱡᱚᱛᱷᱟᱛ᱾ ᱦᱚᱸᱜᱼᱚᱭ ᱡᱮ ᱟᱵᱚᱨᱮᱱ ᱤᱭᱟᱹ ᱜᱟᱹᱭ ᱰᱟᱺᱝᱨᱟ ᱠᱚ ᱢᱮᱱᱟᱜ ᱠᱚᱣᱟ᱾ ᱥᱮ ᱟᱫᱚ ᱟᱹᱛᱷᱟᱹᱲᱤ ᱵᱚᱱ ᱜᱤᱰᱤᱭᱮᱜᱼᱟ᱾ ᱟᱫᱚ ᱚᱱᱟ ᱯᱞᱟᱥᱴᱤᱠ ᱫᱚ ᱱᱚᱝᱠᱟᱱ ᱡᱤᱱᱤᱥ ᱠᱟᱱᱟ ᱜᱚᱝᱠᱮ ᱱᱚᱣᱟ ᱢᱟ ᱫᱟᱹᱨᱮ ᱯᱟᱞᱟ ᱵᱟᱝ ᱠᱟᱱᱟ᱾ ᱡᱮ ᱡᱟᱦᱟᱸ ᱵᱚᱱ ᱜᱤᱰᱤᱭᱟ ᱡᱮ ᱚᱜ ᱤᱭᱟᱹ ᱫᱟᱨᱮ ᱯᱟᱞᱦᱟ ᱞᱮᱠᱟ᱾ ᱥᱤ ᱟᱲᱟᱜ ᱚᱱᱠᱟ ᱫᱚ ᱵᱟᱝ, ᱚᱱᱟ ᱫᱚ ᱚᱛ ᱨᱮ ᱛᱚᱯᱟ ᱜᱚᱫᱚᱜᱼᱟ ᱾ ᱢᱮᱱᱠᱷᱟᱱ ᱚᱛ ᱥᱟᱞᱟᱜ ᱦᱟᱥᱟ ᱥᱟᱞᱟᱜ ᱫᱚ ᱟᱨ ᱚᱱᱮ ᱡᱮ ᱯᱞᱟᱥᱴᱤᱠ ᱜᱟᱹᱭ ᱰᱟᱝᱜᱟᱨᱟ ᱟᱹᱛᱤᱧ ᱟᱹᱛᱤᱧ ᱛᱮ ᱠᱮᱨᱤ ᱵᱮᱜᱽ ᱯᱚᱞᱤᱛᱷᱤᱱ ᱠᱚ ᱡᱚᱢᱟ᱾ ᱚᱱᱟ ᱫᱚ ᱦᱚᱲᱢᱚ ᱨᱮ ᱜᱟᱹᱭ ᱰᱟᱝᱜᱽᱨᱟ ᱠᱚ ᱟᱹᱰᱤ ᱜᱮ ᱠᱷᱚᱛᱤ ᱠᱚᱨᱟᱭ᱾ ᱥᱮ ᱫᱟᱜ ᱠᱚᱨᱮ ᱪᱟᱯᱮ ᱠᱚᱜᱼᱟ ᱱᱟᱱᱟ ᱨᱚᱠᱚᱢ ᱯᱞᱟᱥᱴᱤᱠ᱾ ᱚᱱᱟ ᱠᱚ, ᱡᱟᱦᱟᱸ ᱰᱚᱵᱟᱜ ᱠᱚᱨᱮᱱᱟᱜ ᱠᱚ ᱧᱩᱭᱟ᱾ ᱟᱫᱚ ᱚᱱᱟ ᱫᱚ ᱟᱫᱚ ᱩᱱᱠᱩ ᱯᱚᱠᱠᱷᱮ ᱫᱚ ᱟᱹᱰᱤ ᱜᱮ ᱠᱷᱚᱛᱤᱼᱼ ᱦᱚᱲᱢᱚᱨᱮ ᱟᱡᱟᱨᱮ ᱟᱹᱜᱩᱭᱮᱜ ᱛᱟᱠᱚᱣᱟ᱾ ᱟᱪᱪᱷᱟ ᱜᱚᱝᱠᱮ, ᱟᱹᱰᱤᱜᱟᱱ ᱞᱟᱝ ᱨᱚᱯᱚᱲ ᱜᱚᱫ ᱮᱱᱟ᱾ ᱚᱠᱛᱚ ᱢᱟᱼᱼ ᱦᱳᱭ ᱜᱚᱜᱱᱟ ᱱᱚᱝᱠᱟᱱ ᱚᱠᱛᱚ ᱨᱮ
ᱦᱳᱭ ᱛᱚ ᱜᱚᱝᱠᱮ ᱢᱟ ᱛᱚᱵᱮ᱾